ᱦᱮᱞᱳᱼᱼ
ᱦᱮᱞᱳᱼᱼ
ᱦᱮᱸ ᱜᱚᱢᱠᱮ ᱡᱚᱦᱟᱨ ᱜᱮ᱾
ᱦᱮᱸ ᱟᱡᱚᱢᱚᱜᱼᱼ
ᱦᱮᱞᱳᱼᱼ
ᱦᱮᱸ ᱡᱟᱨ ᱡᱚᱦᱟᱨ ᱦᱮᱸ ᱟᱡᱚᱢᱚᱜ ᱼᱼ
ᱦᱮᱸ ᱟᱸᱡᱚᱢᱚᱜ ᱠᱟᱱᱟ ᱥᱮ ᱟᱸᱡᱚᱢᱚᱜ ᱠᱟᱱ ᱜᱮᱭᱟ᱾
ᱦᱮᱸ ᱟᱸᱡᱚᱢᱚᱜ ᱠᱟᱱᱟ᱾
ᱚ ᱦᱚᱸ ᱦᱮᱸ ᱦᱮᱸ ᱪᱮᱫ ᱠᱚᱵᱮᱱ ᱪᱤᱠᱟᱹ ᱵᱟᱲᱟᱭᱮᱫᱼᱟ?
ᱪᱮᱫ ᱦᱚ ᱵᱟᱝ ᱼᱼ
ᱦᱮᱞᱳ!
ᱥᱮᱛᱟᱜ ᱯᱟᱭᱟᱨ ᱵᱟᱲᱟ ᱠᱟᱹᱴᱤᱡ ᱦᱮᱸ ᱱᱚᱛᱮ ᱵᱟᱨᱦᱮ ᱥᱮᱫ ᱞᱤᱧ ᱫᱩᱞ ᱟᱠᱟᱱᱟ ᱫᱟᱨᱮ ᱦᱮᱲ ᱥᱮᱫ ᱨᱮ᱾ ᱟᱸᱡᱚᱢᱚᱜ ᱠᱟᱱ ᱜᱮᱭᱟ?
ᱟᱪᱪᱷᱟ ᱟᱪᱪᱷᱟ ᱟᱹᱵᱤᱱ ᱫᱚ ᱵᱮᱝᱜᱚᱞ ᱫᱤᱥᱚᱢ ᱦᱚᱸ ᱟᱸᱡᱚᱢᱚᱜ ᱠᱟᱱᱟ? ᱵᱟᱝ ᱜᱮ ᱠᱤᱞᱟᱨ ᱜᱮ ᱟᱡᱚᱢᱚᱜ ᱠᱟᱱᱟ᱾
ᱦᱮᱸ ᱦᱮᱸ ᱟᱞᱤᱧ ᱫᱚ ᱵᱮᱝᱜᱚᱞ ᱫᱤᱥᱚᱢ᱾
ᱞᱟᱹᱭ ᱟᱞᱤᱧ ᱟᱹᱵᱤᱱ ᱫᱚ ᱵᱮᱝᱜᱚᱞ ᱫᱤᱥᱚᱢ ᱜᱮ, ᱟᱹᱞᱤᱧ ᱫᱚ ᱩᱲᱤᱥᱥᱟ ᱨᱟᱭᱨᱚᱝᱯᱩᱨ, ᱟᱹᱞᱤᱧ ᱫᱚ ᱦᱟᱜ ᱳᱲᱤᱥᱥᱟ᱾
ᱟᱪᱪᱷᱟ ᱟᱪᱪᱷᱟ ᱚᱱᱛᱮ ᱫᱟᱜ ᱡᱟᱹᱲᱤ ᱠᱚ ᱚᱠᱟ ᱞᱮᱠᱟ?
ᱦᱚᱸ ᱦᱚᱸ ᱫᱟᱜ ᱡᱟᱹᱲᱤ ᱞᱟᱹᱭ ᱮᱫᱟ ᱞᱤᱧ, ᱱᱮᱴᱣᱟᱨᱠ ᱠᱟᱹᱴᱤᱡ ᱯᱨᱚᱵᱞᱮᱢ ᱧᱚᱜ ᱮᱫᱟ ᱛᱟᱵᱤᱱ᱾
ᱩᱻ ᱱᱤᱛᱚᱜ ᱱᱤᱛᱚᱜ ᱠᱤᱞᱳᱲ ᱥᱮᱫ ᱟᱡᱚᱢᱚᱜ ᱠᱟᱱᱟ ᱥᱮ?
ᱦᱚ ᱱᱤᱛᱚᱜ ᱠᱞᱤᱭᱟᱨ ᱥᱟᱦᱤᱡ ᱟᱡᱚᱢᱚᱜ ᱠᱟᱱᱟ᱾
ᱦᱮᱸ ᱞᱮᱭ ᱢᱮᱼᱼ
ᱪᱮᱫ ᱵᱤᱱ ᱞᱟᱹᱭᱼᱼ ᱢᱤᱫᱴᱮᱱ ᱫᱟᱜ ᱡᱟᱹᱲᱤ ᱠᱚᱦᱚᱸ ᱱᱚᱛᱮ ᱦᱚᱸ ᱟᱸᱡᱚᱢᱚᱜ ᱠᱟᱱᱟ ᱜᱚᱢᱠᱮ᱾ ᱞᱟᱹᱭ ᱮᱫᱟᱞᱤᱧ ᱫᱟᱜ ᱡᱟᱹᱲᱤ ᱠᱚᱫᱚ ᱱᱚᱛᱮ ᱫᱚ ᱟᱹᱰᱤ ᱥᱚᱠᱛᱚ ᱜᱮ ᱫᱟᱜ ᱡᱟᱹᱲᱤ ᱟᱠᱟᱫᱟᱭ ᱦᱚᱞᱟ ᱢᱟᱫᱮᱨ᱾
ᱟᱪᱪᱷᱟ - ᱟᱪᱪᱷᱟ ᱦᱮ ᱱᱚᱛᱮ ᱦᱚᱸ ᱵᱷᱟᱜᱤ ᱜᱮ ᱫᱟᱜ ᱟᱠᱟᱭᱟᱭ ᱟᱹᱰᱤ
ᱟ ᱼᱼ